ᱦᱮᱞᱳ ᱜᱚᱝᱠᱮ ᱡᱚᱦᱟᱨ ᱜᱮ᱾
ᱦᱚᱸ ᱜᱚᱝᱠᱮ ᱡᱚᱦᱟᱨ ᱜᱮ ᱡᱚᱦᱟᱨ ᱜᱮ ᱟᱡᱚᱢᱚᱜ-ᱟ?
ᱦᱳᱭ ᱦᱳᱭ ᱟᱸᱡᱚᱢᱚᱜ ᱠᱟᱱᱟ ᱟᱹᱞᱤᱧᱟᱜ ᱵᱮᱱ ᱟᱸᱡᱚᱢ ᱫᱟ?
ᱦᱮᱸ ᱟᱸᱡᱚᱢᱚᱜ ᱠᱟᱱᱟ ᱟᱸᱡᱚᱢ
ᱟᱪᱪᱷᱟ ᱜᱚᱝᱠᱮ ᱪᱮᱜ ᱠᱚᱵᱮᱱ ᱪᱤᱠᱟᱹ ᱵᱟᱲᱟᱭ ᱛᱟᱦᱞᱮ ᱱᱤᱛ ᱜᱷᱟᱹᱲᱤᱡ ᱫᱚ ᱦᱟᱸᱜ?
ᱱᱤᱛ ᱜᱷᱟᱹᱲᱤᱡ ᱫᱚ ᱱᱦᱟᱜ ᱚᱲᱟᱜ ᱠᱚᱨᱮ ᱜᱮ ᱢᱮᱱᱟᱜ ᱟᱠᱟᱫᱤᱧᱟ᱾
ᱟᱪᱪᱷᱟ ᱛᱟᱦᱞᱮ ᱪᱮᱜ ᱠᱚ ᱠᱟᱹᱢᱤ ᱵᱟᱲᱟᱭ ᱦᱩᱭᱩᱜ ᱠᱟᱱᱟ ᱚᱲᱟᱜ ᱠᱚᱨᱮ?
ᱠᱟᱹᱢᱤ ᱠᱚᱫᱚ ᱱᱦᱟᱸᱜ ᱚᱱᱮ ᱪᱟᱥ ᱠᱚᱨᱮᱱᱟᱜ ᱜᱮ ᱠᱟᱹᱴᱤᱡ ᱨᱤᱰᱤ ᱵᱟᱲᱟᱭ ᱦᱩᱭᱩᱜ ᱠᱟᱱᱟ ᱱᱦᱟᱸᱜ ᱟᱪᱠᱟ ᱜᱮ ᱵᱚᱨᱥᱟ ᱞᱟᱜᱟᱣ ᱜᱚᱫᱚᱜ-ᱟ ᱱᱟᱜ ᱨᱚᱦᱚᱭ ᱜᱚᱫ
ᱦᱩᱸ ᱦᱳᱭ ᱦᱳᱭ
ᱪᱟᱨᱟ ᱠᱚᱫᱚ ᱦᱩᱭ ᱠᱟᱱᱟ ᱫᱟᱜ ᱜᱮ ᱵᱟᱹᱱᱩᱜ ᱟᱠᱟ-ᱟ
ᱚᱝᱠᱟ ᱜᱮ ᱦᱟᱸᱜ ᱪᱮᱜ ᱠᱚ ᱞᱟᱹᱭᱟ ᱟᱞᱮ ᱥᱮᱱ ᱦᱚᱸ ᱚᱱᱠᱟᱜᱮ ᱛᱮᱦᱮᱱ ᱫᱚ ᱦᱟᱸᱜ ᱠᱟᱹᱴᱤᱡ ᱫᱟᱜ ᱵᱟᱲᱟ ᱦᱟᱜ ᱞᱮᱭᱟ ᱟᱞᱮ ᱫᱚ ᱦᱟᱸᱜ ᱠᱟᱹᱴᱤᱡ ᱫᱟᱜ ᱵᱟᱲᱟᱭᱮᱱ ᱜᱮᱭᱟ ᱟᱫᱚ ᱦᱟᱸᱜ ᱵᱷᱟᱹᱜᱤ ᱧᱚᱜ ᱜᱮ ᱵᱩᱡᱩᱜ ᱠᱟᱱᱟ ᱛᱮᱦᱮᱧ ᱫᱚ ᱦᱟᱸᱜ ᱚᱱᱠᱟ ᱱᱚᱭᱚᱭ ᱛᱚ ᱦᱟᱸᱜ ᱪᱮᱜ ᱠᱚ ᱞᱟᱹᱭᱟ ᱩᱫᱽᱜᱟᱹᱨ ᱫᱤᱱ ᱫᱚ ᱦᱟᱸᱜ ᱪᱟᱵᱟᱜ ᱠᱟᱱ ᱛᱟᱵᱚᱱᱟ ᱫᱤᱱ ᱫᱤᱱ ᱛᱮ ᱦᱮᱸᱥᱮ ᱨᱮ ᱦᱤᱡᱩᱜ ᱠᱟᱱ ᱫᱚ ᱦᱟᱸᱜ ᱨᱟᱵᱟᱝ ᱫᱤᱱ ᱦᱮᱸ ᱵᱟᱝ,
ᱦᱩᱸ ᱦᱩᱸ ᱥᱟᱨᱟᱫᱤᱱ ᱮ ᱫᱟᱜ ᱟᱞᱮ ᱥᱮᱱ ᱦᱚᱸ ᱦᱚᱞᱟ ᱢᱟᱫᱷᱮᱨ ᱠᱷᱚᱱᱟᱜ ᱮᱠᱫᱚᱢ ᱚᱱᱮ ᱡᱮ ᱠᱟᱣ ᱡᱮ ᱟ ᱛᱚᱸᱵᱟᱜ ᱞᱮᱠᱟᱱ ᱫᱟᱜ ᱫᱚ ᱵᱟᱝ ᱚᱱᱮ ᱠᱚᱢ ᱠᱚᱢᱮ ᱫᱟᱜᱮᱜ-ᱟ ᱟᱝᱠᱟᱜᱮ ᱡᱟᱣᱨᱟ ᱵᱟᱲᱟᱜ ᱠᱟᱱᱟ ᱤᱱᱟᱹ ᱠᱚᱜᱮ ᱢᱮᱱᱟᱜ ᱠᱟᱜ-ᱟ ᱟᱸᱡᱮᱫᱚᱜ ᱠᱟᱱᱟ ᱚᱱᱟ ᱡᱳᱨ ᱧᱚᱜ ᱛᱮᱫᱚ ᱫᱟᱜ ᱫᱚ ᱟᱹᱣᱨᱤ ᱫᱟᱜᱟᱭᱮᱱᱟ ᱠᱚᱢ ᱠᱚᱢ ᱜᱮ᱾
ᱚ ᱟᱞᱮ ᱥᱮᱡ ᱦᱚᱸ ᱚᱱᱠᱟᱜ ᱜᱮ ᱦᱟᱸᱜ ᱫᱟᱜ ᱫᱚᱦᱟᱸᱜ ᱫᱟᱜ ᱵᱟᱲᱟᱭ ᱠᱮᱫ ᱜᱮᱭᱟᱭ ᱢᱚᱡᱽᱜᱮ ᱟᱫᱚ ᱦᱟᱜ ᱱᱟᱯᱟᱭ ᱜᱮ ᱟᱴᱠᱟᱨᱚᱜ ᱠᱟᱱᱟ ᱟᱹᱰᱤ ᱫᱤᱱ ᱯᱚᱨᱮ ᱫᱟᱜᱟᱜ ᱞᱮᱭᱟᱭ ᱛᱚ,
ᱦᱮᱸ ᱦᱮᱸ ᱦᱮᱸ
ᱟᱫᱚ ᱦᱟᱸᱜ ᱚᱲᱟᱜ ᱠᱚᱨᱮ ᱦᱚᱸ ᱱᱚᱠᱟ ᱯᱷᱳᱱ ᱵᱟᱲᱟ ᱦᱩᱭ ᱞᱮᱱ ᱜᱮᱭᱟ ᱚᱱᱛᱮ ᱦᱚᱸ ᱠᱟᱹᱴᱤᱡ ᱦᱟᱸᱜ ᱫᱟᱜ ᱵᱟᱲᱟ ᱠᱟᱜ ᱠᱮᱭᱟ ᱟᱫᱚ ᱦᱟᱸᱜ ᱨᱚᱦᱚᱭ ᱠᱚᱫᱚ ᱦᱟᱸᱜ ᱟᱹᱣᱨᱤ ᱠᱚ ᱨᱚᱦᱚᱭ ᱵᱟᱲᱟᱭ ᱛᱟᱞᱮᱭᱟ᱾ ᱢᱟᱱᱮ ᱢᱟᱲᱟᱝ ᱥᱮᱫ ᱨᱮ ᱪᱟᱨᱟ ᱞᱮᱫ ᱨᱮᱦᱚᱸ ᱢᱟᱨᱟᱜ ᱦᱳᱭ ᱢᱟᱲᱟᱝ ᱥᱮᱫ ᱨᱮ ᱪᱟᱞᱟᱜ ᱪᱟᱨᱟ ᱞᱮᱫ ᱨᱮᱦᱚᱸ ᱟᱫᱚ ᱦᱟᱸᱜ ᱵᱟᱭ ᱚᱢᱚᱱ ᱟᱠᱟᱼᱼ ᱠᱟᱱᱟ ᱪᱮᱫ ᱠᱚ ᱞᱟᱹᱭᱟ ᱥᱤᱛᱩᱝ ᱛᱮ ᱦᱟᱸᱜ ᱢᱟᱱᱮ ᱚᱱᱟ ᱠᱚᱫᱚ ᱵᱟᱝ ᱚᱢᱚᱱ ᱞᱮᱱ ᱛᱟᱦᱮᱱᱟᱼᱼ ᱟᱫᱚ ᱦᱟᱸᱜ ᱜᱷᱩᱨᱤ ᱜᱟᱨᱛᱮ ᱟᱨᱚ ᱢᱤᱫ ᱫᱷᱟᱨᱮ ᱛᱚᱞᱟ ᱟᱠᱟᱫᱟ ᱟᱞᱮᱥᱮᱫ ᱫᱚ
ᱟᱪᱪᱷᱟ ᱟᱪᱪᱷᱟ ᱚᱱᱠᱟᱜᱮ ᱱᱚᱣᱟ ᱦᱚᱭ ᱦᱤᱸᱥᱤᱫ ᱠᱚᱨᱮᱱᱟᱜ ᱵᱮᱯᱟᱨ ᱛᱚ ᱱᱚᱣᱟ ᱠᱚᱫᱚ ᱫᱟᱜ ᱠᱷᱟᱱ ᱫᱟᱜ ᱫᱚᱭ ᱫᱟᱜᱟ ᱯᱚᱨᱮ ᱧᱚᱜ ᱛᱮ
ᱛᱟᱞᱦᱮ ᱜᱚᱝᱠᱮ ᱢᱤᱫᱴᱟᱝ ᱡᱟᱦᱟᱱᱟᱜ ᱴᱚᱯᱤᱠ ᱤᱫᱤ ᱠᱟᱛᱮ ᱞᱟᱝ ᱨᱚᱯᱚᱲ ᱞᱮᱱᱠᱷᱟᱱ ᱪᱮᱫ ᱞᱮᱠᱟ ᱱᱟᱯᱟᱭ ᱠᱚᱜᱼᱟ
ᱮᱸᱜ ᱦᱮᱸ ᱢᱟ ᱟᱢ ᱠᱩᱞᱤᱧ ᱢᱮ ᱚᱱᱠᱟ ᱜᱮ
ᱟᱪᱪᱷᱟ ᱛᱟᱞᱦᱮ ᱜᱚᱝᱠᱮ ᱱᱟᱦᱟᱜ ᱱᱤᱛᱚᱜ ᱫᱚ ᱦᱟᱸᱜ ᱢᱟᱱᱮ ᱩᱫ ᱯᱩᱴᱠᱟᱹ ᱨᱮᱱᱟᱜ ᱥᱮ ᱦᱟᱸᱜ ᱱᱤᱛᱚᱜ ᱫᱚ ᱦᱟᱸᱜ ᱢᱟᱱᱮ ᱵᱩᱨᱩ ᱥᱮ ᱟᱯᱮ ᱥᱮᱫ ᱢᱮᱱᱟᱜᱼᱟ ᱥᱮ ᱵᱟᱹᱱᱩᱜᱼᱟ ᱛᱟᱞᱦᱮ?
ᱦᱮᱸ ᱦᱮᱸ ᱢᱮᱱᱟᱜ ᱟᱠᱟᱜ ᱚᱱᱠᱟ ᱠᱚ ᱵᱤᱨ ᱠᱚ ᱢᱮᱱᱟᱜ ᱟᱠᱟᱫ ᱜᱮᱭᱟ ᱠᱚ
ᱯᱩᱴᱠᱟᱹ ᱠᱚᱫᱚ ᱦᱟᱸᱜ ᱚᱢᱚᱱ ᱵᱟᱲᱟᱜ ᱜᱮᱭᱟ ᱦᱟᱸᱜ ᱱᱤᱛᱚᱜ ᱫᱚ ᱦᱟᱸᱜ ᱱᱚᱜᱼᱚᱭ ᱡᱟᱹᱯᱩᱫ ᱫᱤᱱ ᱛᱚ ᱟᱨ ᱞᱟᱹᱭ ᱟᱠᱚ ᱦᱟᱸᱜ ᱡᱟᱹᱯᱩᱫ ᱫᱤᱱ ᱫᱚ ᱢᱟᱱᱮ ᱩᱫ ᱯᱩᱴᱠᱟᱹ ᱠᱚᱫᱚ ᱚᱢᱚᱱᱚᱜ ᱜᱮᱭᱟ ᱥᱮ ᱪᱮᱫ ᱞᱮᱠᱟ
ᱦᱮᱸ ᱦᱮᱸ ᱚᱢᱚᱱᱚᱜ ᱜᱮᱭᱟ ᱠᱚ ᱟᱞᱮ ᱥᱮᱫ ᱱᱚᱛᱮ ᱜᱮ ᱯᱩᱴᱠᱟᱹ ᱠᱚ ᱚᱱᱠᱟ ᱜᱮ ᱦᱟᱞᱟᱝ ᱟᱹᱜᱩ ᱠᱚ ᱜᱮᱭᱟᱠᱚ ᱚᱲᱟᱜ ᱦᱚᱲ ᱠᱚ ᱪᱟᱞᱟᱣ ᱵᱟᱲᱟᱜ ᱜᱮᱭᱟ ᱵᱤᱨ ᱠᱚᱠᱚ ᱪᱟᱞᱟᱣ ᱵᱟᱲᱟᱜ ᱜᱮᱭᱟ ᱜᱟᱹᱭ ᱢᱮᱨᱚᱢ ᱜᱩᱯᱤ ᱠᱚᱠᱚ ᱪᱟᱞᱟᱜ ᱜᱮᱭᱟ ᱛᱚ ᱯᱩᱴᱠᱟᱹ ᱠᱚᱠᱚ ᱦᱟᱞᱟᱝ ᱛᱚᱨᱟᱭᱟ ᱩᱫ ᱠᱚᱠᱚ ᱦᱟᱞᱟᱝ ᱛᱚᱨᱟᱭᱟ ᱚᱱᱟᱜᱮ ᱟ ᱥᱩᱲᱤ ᱦᱩᱭᱩᱜ ᱜᱮᱭᱟ ᱞᱮᱴᱚ ᱦᱩᱭᱩᱜ ᱜᱮᱭᱟ ᱩᱛᱩ ᱦᱩᱭᱩᱜ ᱜᱮᱭᱟ ᱟᱹᱰᱤ ᱨᱚᱠᱚᱢ ᱛᱮ ᱩᱛᱩ ᱦᱩᱭᱩᱜ ᱜᱮᱭᱟ ᱟᱨᱠᱤ ᱟᱹᱰᱤ ᱨᱚᱠᱚᱢ ᱛᱮ ᱡᱚᱢ ᱜᱟᱱᱚᱜᱼᱟ ᱯᱩᱴᱠᱟᱹ ᱠᱚ ᱩᱫ ᱠᱚ
ᱟᱞᱮ ᱥᱮᱱ ᱫᱚ ᱦᱟᱝᱻ ᱪᱮᱫ ᱦᱚᱸ ᱚᱱᱟ ᱠᱚᱫᱚ ᱦᱟᱸᱜ ᱵᱟᱹᱱᱩᱜ ᱠᱟᱫᱟ ᱟᱞᱮ ᱦᱟᱸᱜ ᱠᱤᱨᱤᱧ ᱜᱮᱭᱟᱞᱮ ᱟᱞᱮ ᱠᱚᱫᱚ ᱢᱟᱱᱮ ᱵᱟᱡᱟᱨ ᱠᱚᱨᱮ ᱞᱮ ᱛᱟᱦᱮᱱ ᱜᱮᱭᱟ ᱛᱚ ᱢᱟᱱᱮ ᱟᱹᱛᱩ ᱫᱤᱥᱚᱢ ᱠᱚᱫᱚ ᱞᱟᱦᱟ ᱨᱮᱞᱮ ᱛᱟᱦᱮᱸ ᱠᱟᱱᱟ ᱟᱫᱚ ᱦᱟᱸᱜᱼᱼ ᱢᱟᱱᱮ ᱪᱟᱠᱨᱤ ᱠᱚ ᱧᱟᱢ ᱵᱟᱲᱟ ᱞᱮᱱ ᱠᱟᱛᱮᱫ ᱦᱟᱸᱜ ᱵᱟᱡᱟᱨ ᱥᱮᱫ ᱨᱮᱜᱮ ᱛᱟᱦᱮᱱ ᱦᱩᱭᱩᱜᱼᱼ
ᱟᱪᱪᱷᱟ ᱟᱪᱪᱷᱟ ᱦᱮᱸ ᱤᱱᱟᱹ ᱦᱚᱸ ᱱᱟᱯᱟᱭ ᱠᱟᱛᱷᱟ ᱜᱮ ᱪᱟᱹᱠᱨᱤ ᱦᱚᱸ ᱫᱚᱨᱠᱟᱨ ᱠᱟᱱ ᱜᱮᱭᱟ ᱾
ᱟᱫᱚ ᱦᱟᱸᱜ ᱟᱞᱮ ᱦᱚᱸ ᱱᱚᱣᱟ ᱠᱚᱫᱚ ᱦᱟᱸᱜ ᱩᱫ ᱯᱩᱴᱠᱟᱹ ᱠᱚᱫᱚ ᱦᱟᱸᱜ ᱞᱮ ᱫᱚᱢᱮ ᱞᱮ ᱠᱩᱥᱤᱭᱟᱜ ᱜᱮᱭᱟ ᱢᱟᱱᱮᱼᱼ ᱞᱟᱦᱟᱛᱮ ᱡᱚᱠᱷᱚᱱ ᱟᱹᱛᱩ ᱫᱤᱥᱚᱢ ᱠᱚᱨᱮᱞᱮ ᱛᱟᱦᱮᱱ ᱠᱟᱱ ᱛᱟᱦᱮᱱᱟ ᱠᱟᱹᱴᱤᱡ ᱵᱮᱲᱟ ᱠᱚᱨᱮ ᱩᱱ ᱥᱚᱢᱚᱭ ᱫᱚ ᱦᱟᱸᱜ ᱩᱫ ᱯᱩᱴᱠᱟᱹ ᱠᱚᱫᱚ ᱦᱟᱸᱜ ᱡᱚᱢ ᱵᱟᱲᱟ ᱦᱩᱭᱩᱜ ᱠᱟᱱ ᱛᱟᱦᱮᱱ ᱜᱮᱭᱟ ᱾ ᱟᱫᱚ ᱦᱟᱸᱜ ᱱᱤᱛᱚᱜ ᱫᱚ ᱦᱟᱸᱜ ᱩᱫ ᱯᱩᱴᱠᱟᱹ ᱠᱚᱫᱚ ᱦᱟᱸᱜ ᱵᱟᱡᱟᱨ ᱠᱚᱨᱮ ᱦᱚᱸᱼᱼ ᱚᱠᱟ ᱦᱟᱸᱜ ᱵᱟᱝ ᱧᱮᱞᱚᱜ ᱠᱟᱱᱟ ᱟᱫᱚᱧ ᱞᱟᱹᱭ ᱫᱟ ᱟᱛᱩ ᱫᱤᱥᱚᱢ ᱠᱚᱨᱮ ᱦᱚᱸ ᱱᱮᱛᱟᱨ ᱫᱚ ᱛᱟᱦᱚᱞᱮ ᱚᱢᱚᱱᱚᱜ ᱠᱟᱱᱟ ᱥᱮ ᱵᱟᱝ ᱚᱢᱚᱱᱚᱜ ᱠᱟᱱᱟ
ᱦᱮᱸ ᱚᱢᱚᱱᱚᱜ ᱠᱟᱱ ᱜᱮᱭᱟ ᱮᱭ ᱟᱨᱟᱢᱵᱚ ᱠᱟᱱᱟ ᱟᱨᱟᱢᱵᱚ ᱠᱟᱱᱟ ᱟᱨᱚ ᱟᱥᱛᱮ ᱟᱥᱛᱮᱼᱼ ᱚᱱᱠᱟ ᱜᱮ ᱡᱟᱱᱟᱢᱚᱜᱼᱟ ᱰᱷᱮᱨᱚᱜᱼᱟ ᱟᱫᱚ ᱪᱟᱵᱟᱜᱼᱟ ᱟᱨᱚ ᱯᱚᱨᱮᱨ ᱥᱮᱨᱢᱟ᱾
ᱦᱳᱭ ᱚᱱᱟ ᱢᱟ ᱚᱱᱠᱟ ᱧᱮᱞ ᱵᱟᱲᱟ ᱦᱩᱭ ᱠᱟᱱᱟ ᱥᱮ ᱟᱸᱡᱚᱢ ᱵᱟᱲᱟ ᱦᱩᱭ ᱠᱟᱱᱟ᱾ ᱢᱟᱱᱮ ᱥᱚᱢᱚᱭ ᱨᱮᱜᱮ ᱛᱚ ᱦᱟᱸᱜ ᱚᱱᱟ ᱠᱚᱫᱚ ᱦᱟᱸᱜ ᱦᱩᱭᱩᱜᱼᱟ ᱦᱮᱸ ᱵᱟᱝ
ᱦᱮᱸ ᱦᱮᱸ ᱦᱮᱸ ᱥᱚᱢᱚᱭ ᱨᱮᱜᱮ ᱦᱳᱭᱳᱜᱼᱟ ᱾
ᱟᱪᱪᱷᱟ
ᱚᱱᱟ ᱠᱚᱨᱮᱱᱟᱜ ᱦᱚᱸ ᱚᱱᱮ ᱦᱩᱲᱩ ᱡᱮᱢᱚᱱ ᱵᱚᱱ ᱪᱟᱥ ᱪᱮᱫ ᱞᱮᱠᱟ ᱵᱚᱱ ᱪᱟᱥᱟ ᱚᱱᱟ ᱠᱚᱨᱮ ᱦᱚᱸ ᱢᱤᱫᱴᱮᱱ ᱥᱚᱢᱚᱭ ᱢᱤᱫᱴᱮᱱ ᱛᱟᱦᱮᱱᱟ ᱚᱱᱟ ᱥᱚᱢᱚᱭ ᱪᱷᱟᱲᱟ ᱦᱟᱸᱜ ᱵᱟᱝ ᱡᱟᱱᱟᱢᱚᱜ ᱜᱮᱭᱟ ᱡᱟᱱᱟᱢᱚᱜ ᱨᱮᱦᱚ ᱚᱱᱠᱟ ᱠᱚᱢ᱾ ᱮᱴᱟᱜ ᱩᱫ ᱠᱚ ᱡᱟᱱᱟᱢᱚᱜᱼᱟ ᱡᱟᱦᱟᱸᱱ ᱩᱫ ᱡᱟᱦᱟᱸ ᱩᱫ ᱡᱟᱱᱟᱢᱚᱜᱼᱟ ᱚᱱᱟ ᱩᱫ ᱫᱚ ᱚᱱᱟ ᱩᱫ ᱫᱚ ᱱᱟᱠᱷᱟᱡ ᱱᱚᱣᱟ ᱥᱚᱢᱚᱭ ᱨᱮᱜᱮ ᱡᱟᱱᱟᱢᱚᱜᱼᱟ ᱥᱤᱡᱤᱱ ᱨᱮᱜᱮ ᱡᱟᱱᱟᱢᱚᱜᱼᱟ᱾ ᱮᱴᱟᱜ ᱥᱤᱡᱤᱱ ᱨᱮᱫᱚ ᱵᱟᱝ ᱡᱟᱱᱟᱢᱚᱜᱼᱟ᱾
ᱱᱟᱯᱟᱭ ᱠᱟᱛᱷᱟ ᱱᱟᱯᱟᱭ ᱠᱟᱛᱷᱟ᱾
ᱟᱞᱮ ᱥᱮᱱ ᱦᱚᱸ ᱚᱱᱠᱟ ᱜᱮ ᱞᱟᱦᱟ ᱛᱮᱫᱚ ᱦᱟᱸᱜ ᱚᱢᱚᱱ ᱵᱟᱲᱟᱜ ᱛᱟᱦᱮᱱ ᱜᱮᱭᱟ ᱟᱫᱚ ᱦᱟᱸᱜᱼᱼᱼ ᱱᱤᱛᱳᱜ ᱫᱚ ᱦᱟᱸᱜ ᱚᱢᱚᱱᱚᱜᱼᱼ ᱠᱟᱱ ᱜᱮᱭᱟ ᱡᱟᱹᱱᱤᱡ ᱠᱷᱟᱱ ᱟᱫᱚ ᱦᱟᱸᱜ, ᱚᱱᱠᱟ ᱦᱟᱸᱜ ᱵᱟᱝ ᱠᱩᱠᱞᱤ ᱵᱟᱲᱟ ᱦᱩᱭ ᱠᱟᱱᱟ, ᱚᱲᱟᱜ ᱠᱚᱨᱮ ᱫᱚ ᱦᱟᱸᱜ ᱟᱫᱚ ᱦᱟᱸᱜ ᱢᱟᱡᱷᱮ ᱥᱟᱡᱷᱮ ᱢᱟᱱᱮ ᱚᱲᱟᱜ ᱠᱚᱫᱚ, ᱪᱟᱞᱟᱣ ᱫᱚ ᱪᱟᱞᱟᱣ ᱵᱟᱲᱟ ᱦᱳᱭᱩᱜ ᱜᱮᱭᱟ ᱟᱫᱚ ᱦᱟᱸᱜ ᱢᱟᱱᱮ ᱠᱟᱹᱢᱤ ᱠᱟᱡᱽ ᱠᱚ ᱛᱟᱦᱮ ᱠᱷᱟᱛᱤᱨ, ᱦᱟᱸᱜ ᱚᱲᱟᱜ ᱠᱚᱫᱚ ᱦᱟᱜ ᱚᱱᱠᱟ ᱫᱚ, ᱦᱟᱸᱜ ᱵᱟᱝ ᱪᱟᱞᱟᱣ ᱦᱳᱭᱳᱜ ᱛᱟᱦᱮᱱ ᱜᱮᱭᱟ ᱱᱚᱛᱮ ᱨᱮ ᱦᱟᱸᱜ ᱰᱤᱣᱴᱤ ᱨᱮᱱᱟᱜ ᱠᱟᱹᱴᱤᱡ ᱪᱟᱯ ᱠᱚ, ᱛᱟᱦᱮᱱ ᱢᱮᱱᱟᱜ ᱟᱥᱮ ᱟᱫᱚ ᱚᱱᱟ ᱠᱷᱟᱹᱛᱤᱨ ᱜᱮ ᱦᱟᱸᱜ ᱵᱟᱝ
ᱟᱪᱪᱷᱟ ᱟᱪᱪᱷᱟᱷᱟ ᱦᱸ ᱦᱸ᱾ ᱟᱨ ᱛᱟᱦᱞᱮ ᱟᱹᱛᱩ ᱫᱤᱥᱚᱢ ᱵᱟᱦᱟ ᱥᱚᱨᱦᱟᱭ ᱢᱟᱸᱜ ᱢᱚᱲᱮ ᱠᱚᱨᱮ ᱫᱚ ᱥᱮᱱᱚᱜ
ᱦᱳᱭ ᱦᱳᱭ ᱚᱱᱟ ᱠᱚᱨᱮ ᱫᱚ ᱥᱮᱴᱮᱨᱚᱜ ᱜᱮ ᱦᱩᱭᱩᱜᱼᱟ, ᱪᱮᱫᱟᱜ ᱥᱮ ᱚᱱᱟ ᱠᱚᱫᱚ ᱟᱵᱚᱣᱟᱜᱼᱼ ᱥᱮ ᱟᱵᱚ ᱢᱟᱱ ᱢᱟᱱ ᱢᱟᱱᱣᱟ ᱠᱚᱣᱟᱜ ᱚᱱᱟ ᱠᱚᱫᱚ ᱢᱤᱫᱴᱟᱝᱼᱼ ᱟᱹᱰᱤ ᱢᱟᱨᱟᱝᱟᱜ-ᱟ ᱯᱚᱨᱚᱵᱽ ᱥᱮ ᱞᱟᱹᱭ ᱜᱟᱱᱚᱜᱼᱟ, ᱢᱤᱫ ᱨᱚᱠᱚᱢ ᱵᱚᱸᱜᱟ ᱵᱩᱨᱩ ᱴᱷᱮᱱ ᱧᱮᱯᱮᱞ ᱦᱮᱸ ᱵᱟᱝ?
ᱦᱳᱭ, ᱦᱳᱭ, ᱦᱳᱭ᱾
ᱦᱳᱭ ᱢᱟᱱᱮ ᱟᱵᱚ ᱟᱵᱚ ᱢᱮᱫᱛᱮ ᱵᱟᱵᱚᱱ ᱧᱮᱞ ᱠᱚ ᱨᱮᱦᱚᱸ, ᱟᱠᱚ ᱠᱚ ᱧᱮᱞ ᱵᱚᱱᱟ ᱥᱮ ᱧᱮᱞ ᱥᱟ ᱥᱟᱸᱜᱮ ᱵᱚᱱᱟ᱾ ᱠᱚ ᱡᱮ ᱛᱤᱱᱟᱹᱜ ᱜᱟᱱ ᱦᱮᱡ ᱠᱟᱱ ᱛᱟᱞᱮᱭᱟᱠᱚ ᱦᱮᱸ ᱵᱟᱝ?
ᱦᱩᱸ, ᱦᱩᱸ, ᱦᱩᱸ, ᱡᱮ ᱵᱟᱝ ᱟᱞᱮ ᱪᱮᱫ ᱞᱮᱠᱟ ᱠᱚ ᱫᱮᱱᱟ ᱥᱮᱵᱟᱣᱮᱫ ᱞᱮᱭᱟ᱾
ᱦᱳᱭ, ᱦᱳᱭ, ᱡᱮ ᱚᱠᱚᱭ ᱠᱚᱣᱟᱜ ᱛᱤᱛᱮ, ᱫᱮᱵᱟ ᱥᱮᱵᱟᱭᱮᱫ ᱞᱮᱭᱟᱠᱚ ᱦᱮᱸ ᱵᱟᱝ? ᱱᱚᱝᱠᱟᱱᱟᱜ ᱢᱟᱱᱮ ᱞᱟᱹᱭ ᱜᱟᱱᱚᱜᱼᱟ᱾
ᱦᱳᱭ,
ᱠᱟᱢᱤ ᱠᱚᱫᱚ ᱦᱟᱸᱜ ᱱᱤᱛᱚᱜ ᱫᱚ, ᱛᱟᱦᱚᱞᱮ ᱪᱮᱫ ᱠᱚ ᱠᱟᱢᱤ ᱵᱟᱲᱟᱭ ᱠᱟᱱᱟ ᱯᱮ, ᱚᱲᱟᱜ ᱠᱚᱨᱮ ᱫᱚ?
ᱚᱲᱟᱜ ᱠᱚᱨᱮᱜᱮ ᱱᱟ ᱚᱱᱟ ᱠᱚᱜᱮ ᱚᱱᱮ, ᱠᱷᱮᱛ ᱠᱚ ᱥᱤ ᱵᱟᱲᱟ ᱠᱟᱜ ᱦᱩᱭᱩᱜ ᱠᱟᱱᱟ᱾ ᱫᱟᱜ ᱞᱟᱜᱼᱟ ᱫᱚ ᱥᱤ ᱠᱟᱛᱮᱫ ᱫᱚ, ᱛᱚᱞᱟ ᱛᱩᱫ ᱠᱟᱛᱮᱫ ᱨᱚᱦᱚᱭ ᱵᱟᱲᱟᱭ ᱦᱩᱭᱩᱜᱼᱟ, ᱢᱩᱱᱤᱥ ᱠᱚ ᱞᱟᱜᱟᱣ ᱠᱚ ᱦᱩᱭᱩᱜᱼᱟ᱾
ᱦᱳᱭ ᱢᱟᱱᱮ ᱜᱚᱝᱠᱮ ᱟᱯᱮ ᱥᱮᱱ ᱫᱚ, ᱛᱟᱦᱚᱞᱮ ᱦᱟᱜ ᱰᱟᱝᱨᱤ ᱱᱟᱦᱮᱞ ᱛᱮ ᱥᱮ ᱚᱱᱠᱟ ᱴᱮᱠ ᱴᱟᱨ ᱠᱚᱛᱮ ᱯᱮ ᱥᱤ ᱵᱟᱲᱟᱭ ᱜᱮᱭᱟ?
ᱟᱨ ᱰᱟᱝᱨᱤ ᱠᱚᱦᱚᱸ ᱢᱮᱱᱟᱜ ᱫᱚ ᱢᱮᱱᱟᱜ ᱠᱚᱣᱟ, ᱟᱫᱚ ᱰᱟᱝᱨᱤ ᱱᱟᱦᱮᱞ ᱛᱮᱫᱚ ᱟᱹᱰᱤ ᱫᱤᱱ ᱥᱤᱳ ᱦᱚᱣᱚ ᱛᱚ᱾ ᱟᱨ ᱱᱮᱛᱟᱨ ᱫᱚ ᱚᱝᱠᱟ ᱟᱪᱠᱟᱜ ᱜᱮ ᱫᱟᱜ ᱮᱟᱭ, ᱫᱟᱜᱚᱜ ᱠᱟᱱᱟ ᱠᱷᱮᱛ ᱠᱚ ᱟᱨ, ᱟᱫᱚ ᱵᱟᱭ ᱫᱟᱜ ᱮᱜᱼᱟ ᱟᱫᱚ, ᱚᱱᱟ ᱛᱮᱜᱮ ᱴᱨᱟᱠᱴᱟᱨ ᱠᱚᱛᱮ ᱜᱮ ᱥᱤ ᱦᱳᱭᱩᱜ ᱠᱟᱱᱟ, ᱢᱟᱱᱮ ᱦᱟᱹᱭ ᱯᱷᱟᱹᱭ ᱥᱤᱠᱟᱛᱮᱜ ᱦᱟᱹᱭ ᱯᱷᱟᱹᱭ ᱢᱩᱱᱤᱥ, ᱨᱦᱚᱭ ᱜᱚ ᱠᱟᱜ ᱦᱩᱣᱩᱜᱼᱟ,
ᱦᱳᱭ ᱚᱱᱟ ᱦᱚᱸ ᱱᱟᱯᱟᱭ ᱠᱟ ᱠᱟᱛᱷᱟ ᱠᱟᱱ ᱜᱮᱭᱟ ᱡᱮ, ᱮᱱᱠᱷᱟᱱ ᱢᱤᱫ ᱫᱷᱟᱣ ᱨᱮ ᱰᱷᱮᱨ ᱧᱚᱜ ᱥᱤ ᱵᱟᱲᱟ ᱠᱟᱛᱮᱫ ᱱᱮᱛᱟᱨ ᱦᱟᱸᱜ ᱫᱟᱜ ᱛᱚ ᱦᱟᱸᱜ ᱵᱟᱭ ᱫᱟᱜ ᱫᱟ, ᱥᱟᱨᱟ ᱫᱤᱱ ᱫᱚ, ᱫᱟᱜ ᱠᱮᱫ ᱠᱷᱟᱱ ᱛᱚ ᱩᱱ ᱥᱩᱢᱚᱭ, ᱛᱟᱦᱟ ᱵᱚᱱ ᱨᱚᱦᱚᱭ ᱫᱟᱲᱮᱭᱟᱜᱼᱟ, ᱟᱨ ᱟᱨ ᱦᱟᱸᱜ ᱢᱟᱱᱮ ᱠᱷᱮᱛ, ᱦᱚᱸ ᱠᱟᱹᱴᱤᱡ ᱨᱚᱦᱚᱲ ᱧᱚᱜ ᱞᱮᱱ ᱛᱟᱵᱚᱱ ᱠᱷᱟᱱ ᱦᱟᱸᱜ ᱵᱟᱵᱚᱱ ᱨᱚ ᱦᱚᱭ ᱫᱟᱲᱮᱭᱟᱜᱼᱟ᱾
ᱦᱳᱭ, ᱦᱳᱭ ᱫᱟᱜ ᱠᱚ ᱫᱟᱜ ᱠᱚ ᱠᱚᱢᱚᱜ ᱜᱮᱭᱟ ᱛᱚ, ᱟᱸᱡᱮᱫᱚᱜ ᱜᱮᱭᱟ ᱟᱨ ᱱᱟᱦᱮᱞ ᱛᱮ ᱥᱤ, ᱥᱤ ᱞᱮᱠᱷᱟᱱ ᱰᱟᱝᱨᱟ ᱱᱟᱦᱮᱞ ᱛᱮ ᱥᱤ ᱞᱮᱠᱷᱟᱱ, ᱢᱤᱫᱴᱮᱱ ᱠᱷᱮᱛ ᱜᱮ ᱵᱟᱨᱫᱤᱱ ᱜᱟᱱ ᱥᱤ ᱦᱩᱭᱩᱜ ᱠᱷᱟᱱ᱾ ᱢᱤᱫ ᱫᱤᱱ ᱛᱮᱫᱚ ᱵᱟᱝ ᱯᱩᱨᱟᱹᱜ ᱟᱛᱚ᱾ ᱦᱳᱭ,
ᱚᱱᱟᱜᱮ,
ᱦᱩ,
ᱟᱞᱮ ᱥᱮᱫ ᱦᱚᱸ ᱚᱱᱠᱟᱟᱜ ᱜᱮ ᱦᱟᱸᱜ ᱥᱤ ᱢᱟᱱᱮ ᱥᱤ ᱫᱚ ᱥᱤ ᱵᱟᱲᱟᱭ ᱦᱳᱭᱩᱜ ᱜᱮᱭᱟ, ᱰᱟᱝᱨᱤ ᱱᱟᱦᱮᱞ, ᱛᱮᱜᱮ ᱦᱟᱸᱜ,
ᱦᱮᱸ ᱦᱮᱸ᱾
ᱚᱱᱠᱟ ᱫᱚ ᱢᱟᱱᱮ ᱡᱩᱫᱤ ᱦᱟᱸᱜ ᱰᱷᱮᱨ ᱧᱚᱜ ᱠᱷᱮᱛ ᱠᱚ ᱛᱟᱦᱮᱱ ᱛᱟᱞᱮᱭᱟ, ᱛᱟᱦᱚᱞᱮ ᱠᱷᱟᱱ ᱜᱮ ᱢᱟᱱᱮ ᱴᱮᱠ, ᱛᱟᱨ ᱠᱚᱫᱮᱞᱮ ᱥᱤ ᱪᱚ ᱵᱟᱲᱟᱭᱟ ᱵᱟᱠᱷᱟᱱ ᱫᱚ ᱦᱟᱸᱜ ᱡᱩᱫᱤ ᱢᱤᱫᱴᱟᱝ ᱵᱟᱨᱭᱟ ᱠᱷᱮᱛ ᱛᱟᱦᱮᱸᱱᱟ, ᱢᱤᱫᱴᱤᱡ ᱞᱟᱹᱜᱤᱫ ᱠᱟᱱᱛᱮ ᱫᱚ ᱦᱟᱸᱜ ᱰᱟᱹᱟᱝᱨᱤ ᱱᱟᱦᱮᱞ ᱛᱮᱜᱮ ᱞᱮ ᱥᱤᱪᱚᱭᱟ ᱟᱨ ᱢᱤᱫᱴᱤᱡ ᱞᱟᱹᱜᱤᱫ ᱛᱮᱫᱚ ᱦᱟᱸᱜ ᱚᱸᱰᱮ ᱢᱤᱫᱴᱤᱡ ᱞᱟᱹᱜᱤᱫ ᱛᱮᱫᱚ ᱦᱟᱸᱜ ᱚᱸᱰᱮ ᱴᱮᱠᱴᱟᱨ ᱦᱚᱸ ᱞᱟᱹᱭᱟᱭ ᱢᱤᱫᱴᱤᱧ ᱥᱤᱴᱚ ᱠᱟᱜᱼᱟ! ᱟᱨ
ᱦᱳᱭ ᱟᱭᱟᱜ ᱜᱮ ᱟᱭᱟᱜ ᱜᱮ ᱱᱟᱠᱷᱟᱡ ᱥᱩᱱᱩᱢ ᱠᱷᱚᱨᱚᱪ ᱜᱮ ᱵᱮᱥᱤᱜ ᱛᱟᱭᱟ ᱱᱟᱦᱟᱸᱜ᱾
ᱟᱫᱚ ᱞᱟᱹᱭᱟᱭ ᱥᱮ ᱤᱧ ᱫᱚ ᱚᱸᱰᱮ ᱢᱤᱴᱤᱝ ᱤᱧ ᱤᱫᱤᱭᱟ ᱟᱫᱚ ᱦᱟᱸᱜ ᱡᱚᱛᱚ ᱟᱢ ᱴᱷᱮᱱ ᱠᱷᱚᱱᱟᱜ ᱦᱟᱸ ᱡᱟᱦᱟᱸ ᱫᱟᱢ ᱠᱟᱱ ᱛᱤᱧᱟᱹ ᱤᱱᱟᱹ ᱫᱟᱢ ᱠᱷᱚᱱᱟᱜᱜ ᱵᱟᱹᱲᱛᱤ ᱫᱚᱟᱸᱜ ᱵᱟᱹᱧ ᱦᱟᱛᱟᱣ ᱫᱟᱲᱮᱭᱟᱛᱟᱢᱟ ᱥᱮ,
ᱦᱮᱸ ᱦᱩᱸ ᱦᱩᱸ᱾
ᱛᱟᱦᱚᱞᱮ ᱤᱧᱟᱹᱜ ᱦᱤᱡᱩᱜ ᱥᱮᱱᱚᱜ ᱛᱮ ᱥᱩᱱᱩᱢ ᱛᱚ ᱨᱟᱯᱟᱜᱚᱜ ᱠᱟᱱ ᱛᱤᱧᱟᱹ ᱡᱩᱫᱤ ᱚᱱᱟ ᱠᱚᱨᱮ ᱟᱨᱚ ᱡᱩᱫᱤ ᱟᱢ ᱵᱟᱫᱽ ᱨᱮᱦᱚᱸ ᱮᱴᱟᱜ ᱠᱚ ᱡᱩᱫᱤᱢ ᱥᱤ ᱦᱚᱪᱚᱭᱮ ᱠᱷᱟᱱ ᱠᱚ ᱡᱩᱫᱤᱢ ᱧᱟᱢ ᱫᱟᱲᱮᱭᱟᱠᱚ ᱠᱮᱭᱟ ᱛᱟᱦᱚᱞᱮ ᱠᱷᱟᱱ ᱫᱚ ᱦᱟᱸᱜ, ᱤᱧᱟᱹᱜ ᱦᱚᱸ ᱥᱩᱱᱩᱢ ᱵᱟᱧᱪᱟᱣ ᱠᱚᱜᱼᱟ ᱦᱮᱸ ᱵᱟᱝ? ᱟᱫᱚ ᱚᱱᱟᱜᱮᱭ ᱞᱟᱹᱭᱮᱫ ᱛᱟᱦᱮᱸ ᱱᱟᱭ᱾ ᱚᱝᱠᱟ ᱩᱱᱤᱴᱟᱜ ᱰᱟᱭᱵᱷᱟ ᱨᱮ ᱞᱟᱹᱭᱮᱫ ᱛᱟᱦᱮᱸᱱᱟ ᱟᱫᱚ ᱞᱟᱹᱭᱫᱟᱭ ᱛᱟᱦᱚᱞᱮ ᱠᱷᱟᱱ ᱤᱧᱫᱚ ᱵᱟᱹᱧ ᱤᱫᱤ ᱫᱟᱲᱮᱟᱜᱼᱟ᱾ ᱟᱫᱚ ᱞᱟᱹᱭ ᱫᱟᱞᱮ ᱴᱷᱤᱠ ᱜᱮᱭᱟ ᱛᱟᱦᱚᱞᱮ ᱛᱚ ᱪᱟᱥ ᱢᱟ ᱞᱟᱜᱟᱜ ᱜᱮᱭᱟ ᱦᱮᱸ ᱵᱟᱝ?
ᱦᱩᱸ ᱦᱩᱸ᱾
ᱟᱫᱚ ᱦᱟᱸᱜ ᱱᱤᱛᱚᱜ ᱫᱚ ᱦᱟᱸᱜ ᱢᱤᱫᱴᱟᱝ ᱟᱨᱚ ᱩᱰᱩᱠ ᱠᱟᱱᱟ ᱜᱚᱝᱠᱮ ᱪᱮᱫ ᱠᱚ ᱞᱟᱹᱭᱟ, ᱱᱤᱡᱮ ᱛᱮᱜᱮᱵᱮᱱ ᱥᱤᱪᱚᱭᱟ ᱢᱟᱱᱮ ᱦᱮᱸᱱ ᱴᱮᱠᱴᱟᱨ ᱞᱮᱠᱟ ᱥᱟᱵ ᱠᱟᱛᱮᱫ ᱦᱮᱸ ᱵᱟᱝᱟ ᱟᱫᱚ ᱟᱫᱚ ᱚᱱᱟ ᱛᱮᱦᱚᱸ ᱚᱱᱟ ᱛᱮᱜᱮ ᱥᱤ ᱵᱟᱲᱟ ᱦᱩᱭᱱᱟ᱾ ᱡᱟᱸᱦᱟᱸ ᱟᱫᱚ ᱜᱟᱹᱭ ᱠᱚᱫᱚ ᱦᱟᱸᱜ ᱰᱟᱝᱨᱟ ᱠᱚᱫᱚ ᱦᱟᱸᱜ ᱵᱟᱹᱱᱩᱜ ᱠᱚᱣᱟ ᱟᱫᱚ ᱜᱟᱹᱭ ᱢᱮᱫ ᱴᱟᱝ ᱢᱮᱱᱟᱜ ᱠᱟᱫᱮᱭᱟ ᱟᱫᱚ ᱩᱱᱤᱜᱮ ᱛᱚᱣᱟ ᱧᱩ ᱞᱟᱹᱜᱤᱫ ᱦᱟᱸᱟᱜ ᱟᱹᱥᱩᱞ ᱦᱩᱭ ᱠᱟᱱᱟ ᱛᱚᱣᱟ ᱠᱚ ᱧᱩ ᱵᱟᱲᱟ ᱞᱟᱹᱜᱤᱫ ᱛᱮᱜᱮ᱾
ᱟᱪᱷᱟ ᱪᱷᱟ ᱪᱷᱟ᱾
ᱦᱮᱸ᱾
ᱟᱹᱞᱮᱥᱮᱫ ᱦᱚᱸ ᱚᱝᱠᱟᱜᱮ ᱟᱫᱚ ᱚᱱᱮ ᱢᱤᱫᱴᱮᱱ ᱞᱟᱜᱟᱜ ᱛᱚᱠᱷᱚᱱ ᱵᱟᱭ ᱤᱫᱤᱭᱟ ᱥᱮ ᱠᱷᱟᱱ
ᱦᱳᱭ ᱢᱟᱱᱮ ᱛᱚᱣᱟ ᱧᱩ ᱫᱚ ᱠᱟᱹᱴᱤᱡ ᱠᱷᱚᱱᱟᱜ ᱯᱟᱹᱨᱠᱟᱹᱣ ᱦᱩᱭ ᱠᱟᱱᱟ ᱛᱚ ᱟᱫᱚ ᱛᱚᱣᱟ ᱫᱚ ᱦᱟᱸᱜ ᱧᱩᱭ ᱜᱮ ᱦᱩᱭᱩᱜ ᱟᱱᱟ᱾
ᱦᱩᱸ ᱦᱩᱸ᱾
ᱦᱮᱸ᱾ ᱜᱚᱝᱠᱮ ᱛᱟᱦᱚᱞᱮ ᱟᱯᱮ ᱫᱚ ᱟᱯᱮ ᱠᱚᱨᱮᱱ ᱫᱚ ᱰᱟᱹᱟᱝᱨᱤ ᱠᱚᱫᱚ ᱦᱟᱸᱜ ᱢᱮᱱᱟᱜ ᱠᱚᱣᱟ ᱥᱮ ᱵᱟᱹᱱᱩᱜ
ᱦᱩᱸ ᱵᱟ ᱵᱟ ᱰᱟᱝᱨᱤ ᱰᱟᱹᱟᱝᱨᱤ ᱫᱚ ᱵᱟᱹᱱᱩᱜ ᱠᱚᱣᱟ ᱢᱮᱨᱚᱢ ᱢᱮᱱᱟᱜ ᱠᱟᱜ ᱠᱚᱣᱟ᱾
ᱚ ᱛᱟᱦᱚᱞᱮ ᱩᱝᱠᱩ ᱢᱮᱨᱚᱢ ᱫᱚ ᱛᱤᱱᱟᱹᱜ ᱜᱟᱱ ᱢᱮᱱᱟᱜ ᱠᱟᱜ ᱠᱚᱣᱟ?
ᱢᱮᱨᱚᱢ ᱜᱟᱱ ᱢᱮᱱᱟᱜ ᱠᱚᱣᱟ ᱥᱟᱛᱮᱨᱚᱴᱤ ᱜᱟᱱ ᱢᱮᱱᱟᱜ ᱠᱚᱣᱟ ᱚᱝᱠᱟ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ, ᱢᱟᱱᱮ ᱩᱝᱠᱩ ᱢᱟᱱᱮ ᱪᱮᱫ ᱞᱮᱭᱟᱜ ᱡᱩᱫᱤ ᱯᱚᱭᱥᱟ ᱠᱚᱨᱮ ᱮᱸᱴᱠᱮᱴᱚᱬᱮ ᱥᱮ ᱟᱱᱟᱴ ᱮᱴᱠᱮ ᱴᱚᱬᱮ ᱯᱟᱲᱟᱣ ᱵᱟᱲᱟᱜ ᱟᱫᱚ ᱦᱳᱭ ᱢᱤᱫᱴᱟᱝ ᱜᱟᱱ ᱢᱮᱨᱚᱢᱮᱢ ᱟᱹᱷᱨᱤᱧ ᱠᱤᱫᱮᱭᱟ ᱦᱩᱭᱮᱱ ᱛᱟᱢᱟ ᱦᱮᱸ ᱵᱟᱝ?
ᱦᱮᱸ ᱦᱮᱸ᱾
ᱠᱩ ᱫᱚ ᱟᱵᱚ ᱠᱚᱨᱮᱱ ᱥᱟᱯᱚᱴ ᱞᱟᱹᱜᱤᱫ ᱛᱮ ᱞᱟᱹᱭ ᱜᱟᱱᱚᱜᱼᱟ ᱢᱤᱫ ᱞᱮᱠᱟᱛᱮ ᱦᱤᱥᱟᱹᱵᱽ ᱧᱮᱞ ᱞᱮᱠᱷᱟᱱ ᱦᱮᱸ ᱵᱟᱝ?
ᱦᱩᱸ ᱦᱩᱸ᱾
ᱦᱳᱭ᱾ ᱛᱟᱦᱚᱞᱮ ᱜᱚᱝᱠᱮ ᱦᱟᱸᱜ ᱢᱟᱱᱮ ᱚᱝᱠᱟ ᱟᱹᱛᱩ ᱫᱤᱥᱚᱢ ᱨᱮᱱ ᱛᱟᱦᱮᱸ ᱠᱟᱛᱮ ᱢᱟᱱᱮ ᱚᱞ ᱯᱟᱲᱦᱟᱣ ᱠᱚᱫᱚ ᱪᱮᱫ ᱞᱮᱠᱟ ᱦᱩᱭᱩᱜ ᱠᱟᱱᱟ ᱥᱮ ᱵᱟᱝ ᱦᱩᱭᱩᱜ ᱠᱟᱱᱟ?
ᱦᱩᱸ ᱚᱞ ᱯᱟᱲᱦᱟᱣ ᱠᱚᱫᱚ ᱱᱟᱠᱷᱟᱱ ᱢᱩᱪᱟᱹᱫ ᱠᱟᱱᱟ ᱱᱤᱛᱳᱜ ᱫᱚ᱾
ᱚ ᱚᱞ ᱯᱟᱲᱦᱟᱣ ᱠᱚᱫᱟ ᱛᱟᱦᱚᱞᱮ ᱢᱩᱪᱟᱫ ᱵᱟᱲᱟ ᱦᱩᱭ
ᱦᱮᱸ ᱦᱮᱸ ᱦᱮᱸ᱾
ᱵᱷᱟᱞᱮ ᱠᱟᱛᱷᱟ ᱚᱱᱟ ᱦᱚᱸ ᱢᱟᱱᱮ ᱚᱞ ᱯᱟᱲᱦᱟᱣ ᱢᱩᱪᱟᱹᱫ ᱠᱟᱛᱮᱫ ᱢᱟᱱᱮ ᱪᱮᱫ ᱮᱢ ᱪᱤᱠᱟᱹᱭᱟ ᱢᱟᱱᱮ ᱚᱲᱟᱜ ᱠᱚᱨᱮᱱᱟᱜ ᱪᱟᱥ ᱵᱟᱥ ᱠᱚᱜᱮ ᱧᱮᱞ ᱵᱟᱲᱟ ᱦᱟᱛᱟᱲ ᱦᱩᱭᱩᱜᱼᱟ᱾
ᱦᱳᱭ ᱦᱳᱭ ᱡᱚᱛᱚᱠᱷᱚᱱ ᱵᱟᱝ ᱜᱟᱱᱚᱜ ᱠᱟᱱᱟ ᱡᱟᱦᱟᱱᱟᱜ
ᱦᱳᱭ ᱡᱚᱛᱚ ᱠᱷᱚᱡ ᱵᱟᱝ ᱜᱟᱱᱚ, ᱢᱟᱱᱮ ᱪᱮᱥᱴᱟ ᱨᱮᱢᱟ ᱡᱚᱛᱚ ᱦᱚᱲ ᱜᱮᱵᱚᱱ ᱛᱟᱦᱮᱱᱟ ᱟᱫᱚ ᱦᱟᱸᱜ ᱞᱟᱹᱭ ᱥᱚᱸᱜᱮ ᱛᱚ ᱦᱟᱸᱜ ᱡᱚᱛᱚ ᱦᱚᱲ ᱫᱚ ᱵᱟᱵᱚᱱ ᱧᱟᱢ
ᱦᱳᱭ ᱦᱳᱭ ᱦᱳᱭ ᱪᱮᱥᱴᱟ ᱨᱮ
ᱦᱳᱭ᱾ ᱪᱮᱥᱴᱟ ᱨᱮᱵᱚᱱ ᱛᱟᱦᱮᱸ ᱞᱮᱱ ᱠᱷᱟᱱ ᱫᱚ ᱦᱟᱸᱜ ᱱᱤᱥᱪᱳᱚᱭ ᱵᱚᱱ ᱧᱟᱢ ᱜᱮᱭᱟ᱾
ᱦᱮᱸ ᱦᱮᱸ᱾ ᱦᱩᱸ᱾
ᱦᱳᱭᱛᱚ ᱡᱟᱦᱟᱸ ᱡᱤᱱᱤᱥ ᱜᱮ ᱡᱩᱫᱤ ᱪᱮᱥᱴᱟ ᱨᱮ ᱵᱟᱵᱚᱱ ᱛᱟᱦᱮᱱᱟ ᱥᱮ, ᱪᱮᱫ ᱡᱤᱱᱤᱥ ᱛᱚ ᱢᱟᱱᱮ ᱵᱟᱝ ᱦᱩᱭᱩᱜᱼᱟ᱾ ᱢᱟᱱᱮ ᱪᱮᱥ ᱴᱟᱨᱮᱲᱮᱸ ᱞᱟᱜᱟ ᱞᱮᱱᱠᱷᱟᱱ ᱡᱟᱦᱟᱸ ᱥᱮ ᱢᱤᱫ ᱢᱚᱱᱮᱛᱮ ᱠᱟᱹᱢᱤ ᱪᱷᱩᱴᱟᱹᱣ ᱞᱮᱱᱠᱷᱟᱱ ᱚᱱᱟ ᱡᱤᱱᱤᱥᱴᱟᱜ ᱛᱚ ᱦᱩᱭᱩᱜ ᱜᱮᱭᱟ᱾
ᱦᱮᱸ ᱦᱮᱸ ᱦᱮᱸ᱾ ᱦᱚᱭᱩᱜ ᱜᱮᱭᱟ᱾ ᱧᱮᱞ ᱵᱟᱲᱟ ᱦᱩᱭᱩᱜ ᱠᱟᱱᱟ ᱦᱟᱱᱟᱠᱚᱨᱮ ᱵᱤᱱᱤᱴ᱾
ᱦᱩᱭ ᱠᱟᱱᱟ ᱦᱟᱸᱜ ᱵᱟᱡᱟᱨ ᱥᱟᱦᱟᱨ ᱥᱮᱫ ᱨᱮᱛᱚ ᱵᱟᱡᱟᱨ ᱨᱮ ᱢᱟᱱᱮ ᱵᱟᱨᱮᱱᱫᱟ ᱥᱮᱫ ᱨᱮ᱾ ᱟᱞᱮ ᱥᱮᱫ ᱫᱚ ᱦᱟᱸᱜ ᱵᱟᱡᱟᱨ ᱥᱟᱦᱟᱨ ᱠᱚᱨᱮ ᱫᱚ ᱦᱟᱸᱜ ᱫᱚᱢᱮ ᱜᱚᱝᱠᱮ ᱥᱤᱠᱲᱤᱡ ᱠᱚᱦᱚᱠᱚ ᱛᱟᱦᱮᱱ ᱜᱮᱭᱟ ᱦᱟᱸᱜ, ᱟᱯᱮ ᱥᱮᱫ ᱫᱚ ᱦᱟᱸᱜ ᱛᱮ ᱦᱚᱛᱚ ᱚᱲᱟᱜ ᱥᱩᱨ ᱥᱩᱯᱩᱨ ᱠᱚᱨᱮ ᱫᱚ ᱦᱟᱸ ᱚᱱᱠᱟ ᱥᱤᱠᱲᱤᱡ ᱫᱚ ᱦᱟᱸᱜ ᱵᱟᱠᱚ ᱛᱟᱦᱮᱱᱟ᱾
ᱵᱟ ᱵᱟ ᱫᱤᱥᱚᱢ ᱥᱮᱫ ᱦᱚᱸ ᱫᱚᱢᱮ ᱵᱤᱨ ᱠᱚ ᱢᱮᱱᱟᱜᱼᱟ, ᱟᱞᱮ ᱥᱮᱫ ᱫᱚ ᱚᱱᱠᱟᱟᱜ ᱜᱮ ᱞᱟᱴᱟ ᱠᱚ ᱢᱮᱱᱟᱜ ᱠᱟ ᱟᱫᱚ ᱥᱤᱠᱲᱤᱡ ᱠᱚᱫᱚ ᱢᱮᱱᱟᱜ ᱫᱚ ᱢᱮᱱᱟᱜ ᱟᱠᱟᱫ ᱠᱚᱜᱮ ᱜᱮᱭᱟ᱾
ᱦᱳᱭ᱾ ᱟᱨ ᱡᱮᱢᱚᱱ ᱱᱚᱸᱰᱮ ᱵᱟᱡᱟᱨ ᱥᱟᱦᱟᱨ ᱨᱮᱛᱚ ᱦᱟᱸᱜ ᱱᱚᱰᱮ ᱦᱟᱸᱜ ᱫᱚᱢᱮ ᱦᱟᱸᱜ ᱱᱚᱝᱜᱨᱟ ᱠᱚ ᱛᱟᱦᱮᱱᱟ ᱛᱚ, ᱟᱫᱚ ᱚᱱᱟ ᱠᱷᱟᱛᱟ ᱠᱷᱟᱹᱛᱤᱨ ᱛᱮᱦᱮᱸ᱾ ᱥᱤᱠᱲᱤᱡ ᱠᱚᱫᱚ ᱡᱟᱹᱥᱛᱤ ᱜᱮᱠᱚ ᱛᱟᱦᱮᱱ ᱜᱮᱭᱟ ᱱᱚᱣᱟ ᱠᱚᱨᱮ ᱫᱚ᱾ ᱚᱱᱟ ᱠᱷᱟᱹᱛᱤᱨ ᱜᱮ ᱦᱟᱸᱜ ᱢᱟᱱᱮ ᱨᱩᱢ ᱠᱚᱨᱮᱜ ᱜᱮ ᱛᱟᱦᱮᱱ ᱦᱩᱭᱩᱜ ᱟᱭᱟ ᱢᱟᱱᱮ ᱵᱟᱭᱨᱮ ᱥᱮᱫ ᱫᱚ ᱵᱟᱝ ᱚᱰᱚᱠ ᱵᱟᱲᱟ ᱦᱩᱭᱩᱜ ᱜᱮᱭᱟ᱾
ᱟᱪᱪᱷᱟ ᱟᱪᱪᱷᱟ ᱟᱪᱪᱷᱟ᱾
ᱱᱚᱰᱮ ᱫᱚ ᱯᱨᱟᱭ ᱥᱤᱠᱲᱤᱡ ᱠᱤᱛᱮ ᱜᱮ ᱯᱮᱨᱮᱡ ᱪᱟᱵᱟᱣ ᱠᱟᱫᱟ ᱠᱚ᱾
ᱦᱩᱸ᱾ ᱚᱱᱟ ᱟᱹᱰᱤ ᱡᱟᱹᱥᱛᱤ ᱥᱤᱠᱲᱤᱡ ᱟᱨᱚ ᱵᱟᱡᱟᱨ ᱥᱟᱦᱟᱨ ᱨᱮᱠᱚ ᱫᱟᱜ ᱠᱚᱨᱮ ᱛᱚᱸᱵᱟ ᱠᱚᱜᱼᱟ ᱛᱚ ᱦᱟᱸᱰᱮ ᱱᱟᱰᱮ᱾
ᱦᱳᱭ᱾ ᱚᱱᱠᱟ ᱜᱮ ᱟᱞᱮᱥᱮᱫ ᱫᱚ ᱫᱚᱢᱮ ᱥᱤᱠᱲᱤᱡ ᱢᱟᱱᱮ ᱱᱚᱸᱰᱮ ᱫᱚ ᱵᱟᱡᱟᱨ ᱥᱟᱦᱟᱨ ᱨᱮᱱᱟᱜ ᱱᱚᱝᱨᱟ ᱠᱚᱦᱚᱸ ᱴᱮᱞ ᱠᱚ ᱢᱮᱱᱟᱜ-ᱟ ᱛᱚ᱾ ᱢᱟᱨᱟᱝ ᱢᱟᱨᱟᱝ ᱦᱳᱴᱮᱞ ᱠᱚ, ᱟᱫᱚ ᱚᱱᱟ ᱠᱚᱨᱮᱱᱟᱜ ᱫᱟᱠᱟ ᱠᱚ ᱡᱟᱦᱟᱸ ᱵᱟᱠᱚ ᱡᱚᱢ ᱵᱟᱲᱟ ᱠᱟᱜᱼᱟ ᱟᱫᱚ ᱚᱱᱟ ᱠᱚᱨᱮ ᱰᱨᱮᱱ ᱠᱚᱨᱮ ᱠᱚ ᱜᱤᱰᱤ ᱠᱟᱜᱼᱟ᱾
ᱦᱩᱸ ᱦᱳᱴᱮᱞ ᱠᱚᱨᱮᱱᱟᱜ ᱪᱮᱫ ᱠᱚᱨᱮᱱᱟᱜ
ᱠᱟ ᱢᱟᱱᱮ ᱱᱚᱣᱟ ᱠᱚᱨᱮ ᱜᱤᱰᱤ ᱠᱚ ᱵᱚᱫᱚᱞ ᱛᱮ ᱢᱤᱫᱴᱤᱡ ᱰᱟᱥᱴᱵᱤᱱ ᱠᱚ ᱫᱚᱦᱚ ᱠᱟᱜ ᱠᱮᱭᱟ, ᱚᱱᱟᱜᱮ ᱚᱱᱟ ᱨᱮᱠᱚ ᱫᱚᱦᱚ ᱡᱟᱣᱨᱟ ᱠᱮᱭᱟ ᱟᱨ ᱟᱹᱭᱩᱵ ᱵᱮᱲᱟ ᱠᱤᱱᱵᱟ ᱡᱟᱦᱟᱸ ᱛᱤᱨ ᱨᱮᱜᱮ ᱢᱟᱱᱮ ᱦᱟᱱᱛᱮ ᱯᱷᱟᱸᱠᱟ ᱥᱮᱫ ᱨᱮᱠᱚ ᱤᱫᱤᱴᱚ ᱠᱟᱜᱛᱮ ᱠᱚ ᱜᱤᱰᱤᱴᱷᱚ ᱠᱟᱜ ᱜᱮᱭᱟ ᱦᱮᱸ ᱵᱟᱝ᱾
ᱦᱩᱸ ᱦᱩᱸ ᱱᱤᱭᱟᱹ ᱨᱮᱦᱚᱸ
ᱮᱱᱠᱷᱟᱱ ᱢᱟᱱᱮ ᱥᱚ ᱦᱚᱸ ᱵᱟᱝ ᱥᱚᱣᱟ ᱚᱱᱠᱟ ᱢᱟᱱᱮ ᱪᱷᱤᱢ ᱪᱷᱟᱢ ᱧᱚᱜ ᱛᱟᱦᱮᱱᱟ᱾
ᱦᱳᱭ ᱦᱳᱭ᱾
ᱟᱨ ᱵᱟᱡᱟᱨ ᱥᱟᱦᱟᱨ ᱠᱚᱨᱮ ᱜᱮ ᱵᱮᱥᱤᱨ ᱵᱷᱟᱜ ᱱᱚᱝᱜᱨᱟ ᱠᱚᱫᱚ ᱛᱟᱦᱮᱱ ᱜᱮᱭᱟ᱾ ᱧᱮᱞ ᱵᱟᱲᱟ ᱦᱩᱭ ᱟᱠᱟᱱ ᱜᱮᱭᱟ ᱥᱮ ᱜᱚᱢᱠᱮ ᱟᱢ ᱦᱚᱸᱢ ᱧᱮᱞ ᱵᱟᱲᱟ ᱟᱠᱟᱫ ᱜᱮᱭᱟ᱾ ᱦᱮᱸ ᱵᱟᱝ?
ᱛᱩ ᱫᱤᱥᱚᱢ ᱠᱷᱚᱱ ᱫᱚ ᱵᱟᱡᱟᱨ ᱥᱟᱦᱟᱨ ᱨᱮᱜᱮ ᱫᱚᱢᱟᱮ ᱱᱚᱝᱜᱽᱨᱟ ᱵᱤᱥᱤ ᱜᱮᱭᱟ᱾
ᱦᱳᱭ᱾
ᱟᱹᱰᱤ ᱰᱷᱮᱨ ᱜᱮᱭᱟ᱾
ᱢᱟᱱᱮ ᱟᱹᱛᱩ ᱫᱤᱥᱚᱢ ᱠᱚᱨᱮ ᱫᱚ ᱦᱟᱸᱜ ᱢᱟᱱᱮ ᱚᱝᱠᱟ ᱚᱲᱟᱜ ᱫᱩᱣᱟᱹᱨ ᱠᱚ ᱵᱟᱝ ᱛᱮᱦᱮᱸ ᱫᱟᱲᱮᱜ-ᱟ ᱠᱤᱱᱛᱩ ᱢᱟᱱᱮ ᱚᱝᱠᱟ ᱡᱚᱵᱽᱨᱟ ᱡᱟᱹᱴᱤ ᱠᱚᱫᱚ ᱦᱟᱸᱜ ᱥᱮ ᱩᱱᱟᱹᱜ ᱢᱟᱱᱮ ᱵᱟᱡᱟᱨ ᱥᱟᱦᱟᱨ ᱠᱚ ᱠᱚᱨᱮ ᱞᱮᱠᱟ ᱫᱚ ᱦᱟᱸᱜ ᱵᱟᱝ ᱛᱮᱦᱮᱱᱟ᱾ ᱥᱮ ᱵᱟᱡᱟᱨ ᱥᱟᱦᱟᱨ ᱠᱚᱨᱮ ᱡᱟᱦᱟᱱᱟᱜ ᱥᱮᱡ ᱢᱟᱱᱮ ᱫᱚᱢᱮ ᱥᱚᱣᱟ ᱢᱟᱱᱮ ᱦᱤᱨᱠᱟᱹ ᱜᱮ ᱦᱮᱸ ᱵᱟᱝ,
ᱦᱩᱸ ᱦᱩᱸ ᱦᱩᱸ
ᱠᱟ ᱟᱹᱛᱩ ᱫᱤᱥᱚᱢ ᱠᱚᱨᱮ ᱫᱚ ᱚᱝᱠᱟ ᱫᱚ ᱦᱟᱸᱜ ᱵᱟᱝ ᱥᱚᱣᱟ ᱥᱚ ᱫᱚ,
ᱦᱳᱭ ᱥᱚ ᱫᱚ ᱵᱟᱝ ᱥᱚᱣᱟ ᱛᱚᱵᱮ ᱥᱤᱠᱬᱤᱡ ᱫᱚ ᱟᱠᱷᱟᱱ ᱫᱚ ᱢᱮᱱᱟᱜ ᱠᱚᱜᱮᱭᱟ ᱟᱹᱛᱳ ᱫᱤᱥᱚᱢ ᱨᱮ᱾
ᱦᱳᱭ
ᱦᱩᱸ
ᱱᱚᱝᱠᱟ ᱜᱮ ᱢᱟᱱᱮ ᱪᱮᱜ ᱠᱚ ᱞᱟᱹᱭᱟ ᱦᱳᱭ ᱱᱚᱣᱟ ᱠᱚ ᱢᱟᱱᱮ ᱞᱟᱹᱜᱤᱫ ᱛᱮᱫᱚ ᱚᱱᱮ ᱯᱟᱭᱰᱟᱨ ᱠᱚ ᱠᱤᱪᱷᱩ ᱵᱟᱝᱠᱚ ᱮᱢ ᱟᱠᱟᱫᱟ ᱩᱱᱠᱩ ᱡᱤᱵᱟᱱᱩ ᱠᱚ ᱜᱚᱡ ᱵᱟᱲᱟ ᱞᱟᱹᱜᱤᱫ ᱛᱮ, ᱟᱫᱚ ᱚᱱᱟ ᱠᱚ ᱮᱢ ᱵᱟᱲᱟ ᱮᱢ ᱵᱟᱲᱟ ᱦᱩᱭ ᱠᱟᱱᱟ ᱟᱫᱚ ᱦᱟᱸᱜ ᱚᱱᱟ ᱫᱚ ᱡᱟᱦᱟᱸ ᱛᱤᱱᱟᱹᱜ ᱫᱷᱟᱹᱨᱤᱡ ᱛᱮᱦᱮᱱᱟ ᱩᱱ ᱫᱷᱟᱹᱨᱤᱡ ᱜᱮ ᱦᱟᱸᱜ᱾
ᱦᱮᱸ ᱦᱮᱸ ᱦᱮᱸ
ᱜᱳᱠᱮ ᱚᱠᱛᱚ ᱠᱚᱦᱚ ᱦᱮᱡ ᱦᱮᱡ ᱪᱟᱵᱟᱭᱮᱱᱟ ᱦᱮᱸ ᱵᱟᱝ?